ᱦᱩᱸ ᱛᱟᱞᱮ ᱪᱮᱫ ᱠᱚ ᱯᱮ ᱪᱤᱠᱟᱹ ᱵᱟᱲᱟᱭ ᱫᱟ?
ᱱᱚᱜᱼᱚᱭ ᱪᱤᱠᱟᱹ ᱵᱟᱲᱟ ᱫᱚ ᱱᱚᱜᱼᱚᱭ, ᱵᱚᱞ ᱠᱷᱮᱞ ᱦᱩᱭᱩᱜ ᱞᱟᱹᱜᱤᱫ ᱟᱨᱠᱤ, ᱟᱫ ᱚᱭ ᱥᱟᱹᱛ ᱵᱟᱲᱟ ᱦᱳᱭ ᱠᱟᱱᱟ, ᱟᱫᱚ ᱜᱚᱰᱟ ᱨᱮ ᱟᱬᱜᱚ ᱦᱳᱭ ᱟᱠᱟᱱᱟ ᱠᱚᱲᱟ ᱠᱚᱜᱮ ᱤᱭᱟᱹ ᱠᱟᱹᱴᱤᱡ ᱛᱟᱹᱜᱤ ᱦᱳᱭ ᱠᱟᱱᱟ᱾
ᱚᱻ ᱟᱞᱮ ᱦᱚᱸ ᱚᱱᱠᱟ ᱠᱮᱥ ᱜᱮ, ᱟᱞᱮ ᱦᱚᱸ ᱜᱚᱰᱟ ᱜᱮᱞᱮ ᱦᱮᱡ ᱟᱠᱟᱱᱟ ᱟᱨ ᱠᱷᱮᱞ ᱠᱟᱱᱟᱞᱮ᱾ ᱚᱱᱛᱮ ᱨᱮ, ᱟᱯᱮ ᱚᱱᱛᱮ ᱫᱚ ᱪᱮᱫᱠᱟ ᱨᱤᱢᱤᱞ ᱠᱟᱫᱟᱭ ᱥᱮ ᱵᱟᱝ?
ᱠᱚ ᱠᱟᱹᱴᱤᱡ ᱚᱵᱷᱟᱵᱽ ᱧᱚᱜ ᱜᱧ ᱵᱩᱡᱮᱫ ᱠᱚᱣᱟ ᱛᱟᱦᱚᱞᱮ ᱟᱯᱮᱭᱟᱜ ᱜᱰᱟ ᱥᱮᱫᱜᱤᱧ ᱪᱟᱞᱟᱜ ᱠᱟᱱᱟ, ᱥᱮ ᱪᱮᱫ?
ᱦᱮᱸ ᱜᱟᱱᱚᱜ ᱜᱮᱭᱟ ᱚᱱᱛᱮ ᱫᱚ ᱨᱤᱢᱤᱞ ᱠᱟᱫᱟᱭ ᱥᱮ ᱵᱟᱝ?
ᱫᱚᱢᱮ ᱫᱚ ᱵᱟᱭ ᱨᱤᱢᱤᱞ ᱠᱟᱫᱟ ᱟᱨ ᱛᱮᱤᱦᱤᱧ ᱫᱚ ᱫᱟᱜ ᱫᱚ ᱵᱟᱝ ᱡᱚᱨᱚᱜ-ᱟ ᱱᱟᱜᱠᱷᱟᱡ, ᱛᱟᱜᱽᱲᱟ ᱵᱚᱱ ᱠᱷᱮᱞᱟ᱾ ᱛᱮᱦᱮᱧ ᱫᱚ ᱱᱟᱜᱠᱷᱟᱡ ᱪᱟᱞᱟᱜ
ᱦᱮᱸ᱾ ᱦᱮᱸ ᱛᱟᱦᱚᱞᱮ ᱦᱤᱡᱩᱜ ᱢᱮ ᱫᱮᱞᱟ᱾ ᱟᱨᱚ ᱠᱚᱲᱟ ᱠᱚ ᱡᱩᱫᱤ ᱢᱮᱱᱟᱜ ᱠᱚ ᱠᱷᱟᱱ ᱟᱹᱜᱩ ᱫᱟᱨᱟ ᱠᱚᱚᱢ ᱟᱨᱚ᱾
ᱦᱮᱸ ᱦᱮᱸ ᱦᱮᱸ ᱪᱟᱞᱟᱜ ᱠᱟᱹᱱᱟᱹᱧ ᱱᱟᱜᱠᱷᱟᱧ, ᱠᱚᱲᱟ ᱠᱚ ᱦᱚᱸ ᱱᱟᱜᱠᱷᱟᱱ ᱵᱟᱨᱭᱟ ᱯᱮ ᱦᱚᱲ ᱢᱮᱱᱟᱜ ᱞᱮᱭᱟ ᱟᱨᱠᱤ᱾ ᱜᱟᱹᱲᱰᱤᱞᱮ ᱟᱹᱜᱩ ᱠᱟᱫᱟ ᱱᱟ ᱠᱷᱟᱱᱡ ᱚᱱᱟ ᱯᱷᱴ ᱯᱷᱴᱤ ᱜᱟᱹᱰᱤ ᱛᱮᱜᱮᱞᱮ ᱵᱟᱜᱟᱜ ᱠᱟᱱᱟ ᱱᱟᱜᱠᱷᱟᱡ᱾
ᱦᱩᱸ ᱚᱠᱟᱴᱟᱜ ᱚᱠᱟᱴᱟᱜ ᱚᱠᱟᱟᱜ ᱨᱟᱥᱛᱟ ᱛᱮᱯᱮ ᱦᱤᱡᱩᱜ ᱠᱟᱱᱟ?
ᱱᱚᱣᱟ ᱮᱭ ᱨᱟᱹᱯᱩᱫ ᱨᱟᱥᱛᱟ ᱰᱷᱟᱹᱞᱟᱹᱭ ᱨᱟᱥᱛᱟ ᱛᱮᱜᱮᱞᱮ ᱪᱟᱞᱟᱜ ᱠᱟᱱᱟ᱾
ᱵᱟᱹᱞ ᱨᱟᱥᱛᱟ ᱟᱨ ᱠᱷᱟᱱ ᱚᱱᱮ ᱤᱭᱟᱹ ᱞᱮᱸᱜᱟ ᱫᱷᱟᱨᱮ ᱧᱮᱞ ᱢᱮ ᱟᱠᱷᱟᱱ ᱟᱨ ᱢᱤᱫᱴᱟᱝ ᱥᱚᱨᱚᱴᱠᱟᱴ ᱵᱚᱞᱚᱣ ᱠᱟᱱᱟ ᱱᱟᱜᱠᱷᱟᱱ ᱚᱸᱰᱮ ᱪᱟᱞᱟᱣ ᱠᱟᱛᱮ ᱠᱤᱷᱩᱯᱮ ᱧᱮᱞᱟ ᱚᱱᱟ ᱵᱷᱟᱜᱮᱭᱟᱜ ᱵᱷᱟᱜᱮ ᱨᱟᱥᱛᱟ ᱜᱮ ᱠᱟᱱᱟ ᱟᱫᱚ ᱵᱟᱝ ᱧᱮᱞ ᱛᱮᱫᱚ ᱵᱟᱝ ᱵᱩᱡᱷᱟᱹᱜ-ᱟ ᱚᱱᱟᱴᱟᱜ ᱛᱮ ᱦᱤᱡᱩᱜ ᱯᱮ᱾ ᱦᱟᱱᱟᱴᱟᱜ ᱛᱮᱫᱚ
ᱟᱪᱪᱷᱟ ᱟᱪᱪᱷᱟ ᱚᱸᱰᱮ ᱪᱮᱫ ᱠᱚ ᱢᱮᱱᱟᱜᱼᱟ ᱤᱭᱟᱹ ᱤᱭᱟᱹ ᱚᱸᱰᱮ ᱡᱟᱦᱟᱱᱟᱜ ᱥᱟᱭᱤᱱ ᱵᱳᱨᱰ ᱠᱚ ᱢᱮᱱᱟᱜᱼᱟ ᱥᱮ ᱪᱮᱫ ᱱᱚᱣᱟ ᱫᱚ ᱱᱚᱚᱱᱛᱮ ᱪᱟᱞᱟᱣ ᱟᱠᱟᱱᱟ ᱨᱟᱥᱛᱟ?
ᱥᱟᱭᱤᱱᱵᱳᱨᱰ ᱫᱚ ᱵᱟᱹᱱᱩᱜᱼᱟ ᱦᱟᱜᱠᱷᱟᱱ ᱧᱮᱞ ᱢᱮᱥᱮ ᱢᱤᱫᱴᱟᱝ ᱢᱟᱨᱟᱝ ᱧᱚᱜ ᱡᱚᱡᱚ ᱡᱚᱡᱚ ᱫᱟᱨᱮ ᱢᱮᱱᱟᱜᱼᱟ᱾
ᱟᱪᱪᱷᱟ ᱟᱪᱪᱷᱟ ᱚ ᱡᱚᱡᱚ ᱫᱟᱨᱮ ᱫᱚ ᱟᱫᱚ ᱩᱱ ᱡᱚᱡᱚ ᱫᱟᱨᱮ ᱫᱚ ᱪᱮᱫ ᱞᱮᱠᱟ ᱴᱷᱩᱲᱜᱟᱹᱣ ᱠᱟᱱᱟ ᱯᱟᱪᱮᱫ ᱢᱟᱱᱮ ᱥᱟᱠᱟᱢ ᱠᱚ ᱢᱮᱱᱟᱜ ᱟᱛᱚ ᱵᱟᱠᱷᱟᱱ ᱫᱚ ᱱᱥᱜᱠᱷᱟᱡ
ᱵᱟᱝ ᱢᱮᱱᱟᱜᱼᱟ ᱢᱮᱱᱟᱜᱼᱟ ᱢᱮᱱᱟᱜᱼᱟ, ᱦᱮᱸ ᱩᱨᱩᱢᱚᱜᱼᱟ ᱩᱨᱩᱢᱚᱜᱼᱟ᱾ ᱧᱮᱞ ᱢᱮ ᱨᱟᱥᱛᱟ ᱦᱚᱸ ᱮᱥᱮᱫ ᱟᱠᱟᱱᱟ ᱦᱟᱜᱠᱷᱟᱱ ᱱᱚᱛᱮ᱾
ᱟᱪᱪᱷᱟ ᱟᱪᱪᱷᱟ ᱟᱨ ᱨᱟᱥᱛᱟ ᱵᱷᱟᱹᱜᱤ ᱜᱮᱭᱟ ᱛᱚ ᱵᱟᱠᱷᱟᱱ ᱱᱤᱛᱚᱜ ᱡᱟᱦᱟᱸ ᱡᱩᱫᱤ ᱫᱟᱜ ᱠᱚ ᱱᱟᱜᱠᱷᱟᱡ ᱛᱚᱸᱵᱟᱣ ᱠᱟᱱᱟ ᱱᱚᱣᱟ ᱯᱷᱴᱯᱷᱮᱴᱤ ᱵᱟᱭ ᱫᱟᱹᱲᱟᱜ-ᱟ ᱱᱟᱜ᱾
ᱵᱟ ᱵᱟ, ᱚᱱᱟ ᱚᱱᱟ ᱫᱷᱟᱨᱮ ᱛᱮᱫᱚ ᱯᱷᱟᱸᱠᱟ ᱜᱮᱭᱟ ᱯᱩᱨᱟᱹ᱾ ᱟᱨ ᱦᱟᱱᱟᱴᱟᱜ ᱛᱮᱯᱮ ᱪᱟᱞᱟᱣ ᱞᱮᱱᱠᱷᱟᱱ ᱰᱷᱟᱹᱞᱟᱹᱭ ᱨᱟᱥᱛᱟ ᱦᱩᱭ ᱫᱟᱲᱮᱭᱟᱜᱼᱟ ᱢᱮᱱᱠᱷᱟᱱ ᱞᱟᱦᱟ ᱪᱟᱞᱟᱣ ᱠᱟᱛᱮᱜ ᱠᱟᱪᱟ ᱨᱟᱥᱛᱟ ᱦᱚᱸᱯᱮ ᱧᱟᱢᱟ᱾
ᱚ ᱚ ᱱᱚᱣᱟ ᱡᱟᱦᱟᱸᱭ ᱢᱟᱫ ᱜᱟᱡᱟᱲ ᱛᱮᱢ ᱞᱟᱹᱭᱮᱫᱟ ᱵᱟᱝ, ᱢᱟᱫ ᱜᱟᱡᱟᱲ ᱛᱮ ᱡᱟᱦᱟᱸ ᱪᱟᱞᱟᱣ ᱠᱟᱱᱟ?
ᱦᱮᱸ ᱦᱮᱸ ᱦᱮᱸ ᱮᱠᱫᱚᱢ ᱦᱳᱭ ᱦᱳᱭ ᱚᱝᱠᱟ ᱛᱮᱜᱮ᱾
ᱚ ᱚᱱᱟ ᱠᱚᱨᱮ ᱫᱚ ᱚᱱᱮ ᱤᱭᱟᱹ ᱜᱩᱰᱩ ᱥᱮᱸᱫᱽᱨᱟ ᱥᱚᱢᱚᱭ ᱱᱟᱜ ᱠᱷᱟᱡ ᱧᱮᱞ ᱫᱚ ᱧᱮᱞ ᱦᱩᱭ ᱞᱮᱱ ᱜᱮᱭᱟ ᱚᱱᱟ ᱢᱟᱫ ᱜᱟᱡᱟᱲ ᱠᱚᱨᱮᱫ ᱟᱹᱰᱤ ᱵᱟᱨ ᱥᱮᱸᱫᱽᱨᱟ ᱦᱩᱭ ᱠᱟᱱᱟ᱾
ᱦᱩᱸ᱾ ᱚᱱᱟᱜᱮ ᱛᱟᱦᱞᱮ ᱛᱤᱱᱟᱹᱜ ᱦᱚᱲ ᱯᱮ ᱦᱤᱡᱩᱜ ᱠᱟᱱᱟ?
ᱪᱟᱞᱟᱜ ᱦᱩᱭᱩᱜ ᱠᱟᱱᱟ ᱵᱟᱨ ᱯᱮ ᱦᱚᱲ ᱜᱮ᱾ ᱟᱫᱚ ᱵᱤᱥᱤ ᱦᱚᱲ ᱫᱚ ᱚᱱᱟ ᱦᱚᱛᱮᱫ ᱛᱮᱜᱮ ᱥᱮ ᱤᱧ ᱫᱚ ᱱᱚᱣᱟᱴᱟᱜ ᱜᱰᱟ ᱨᱮᱫᱚ ᱠᱷᱮᱞ ᱫᱚ ᱵᱟᱝ ᱥᱮᱟᱱᱟ ᱠᱟᱱᱟ᱾ ᱛᱟᱦᱚᱞᱮ ᱟᱫᱚ ᱟᱯᱮ ᱥᱮᱫ ᱜᱮ ᱪᱟᱞᱟᱜ ᱞᱟᱹᱭ ᱦᱩᱭᱩᱜ ᱠᱟᱱᱟ ᱟᱨ ᱤᱭᱟᱹ ᱚᱱᱮ ᱠᱷᱮᱞ ᱠᱚ ᱢᱩᱪᱟᱹᱫ ᱠᱟᱛᱮ ᱟᱫᱚ ᱢᱤᱱᱤ ᱢᱟᱨᱠᱮᱴ ᱥᱮᱫ ᱵᱚᱱ ᱪᱟᱞᱟᱜᱼᱟ, ᱚᱸᱰᱮ ᱫᱩᱲᱩᱵ ᱟᱠᱟᱱᱟ ᱵᱷᱟᱜᱤ ᱜᱮ ᱱᱟᱜ ᱠᱷᱟᱡ᱾
ᱚ᱾ ᱛᱟᱦᱚᱞᱮ ᱚᱱᱟ ᱯᱷᱤᱴᱩᱴᱤ ᱛᱮ ᱤᱫᱤᱭ ᱫᱟᱛᱚ?
ᱦᱮᱸ ᱦᱮᱸ᱾
ᱚᱱᱟ ᱞᱟᱹᱭᱫᱟᱧ ᱯᱷᱮᱴ ᱯᱷᱮᱴᱤ ᱯᱮ ᱤᱫᱤᱭᱟᱛᱚ ᱛᱟᱞᱦᱮ?
ᱦᱮᱸ ᱦᱮᱸ ᱟᱫᱚ ᱚᱱᱛᱮ ᱛᱚᱨᱟᱜᱮ ᱟᱞᱮ ᱫᱚ ᱱᱚᱣᱟ ᱟᱫᱚ ᱵᱩᱴ-ᱢᱩᱸᱰ ᱠᱚᱫᱚ ᱟᱫᱚ ᱫᱚᱦᱚ ᱞᱟᱹᱜᱤᱫ ᱫᱚ ᱚᱲᱟᱜ ᱫᱚ ᱵᱟᱞᱮ ᱦᱤᱡᱩᱜᱼᱟ᱾
ᱚᱱᱟᱜᱮ ᱵᱟᱠᱷᱟᱱ ᱫᱚ ᱮᱲᱮᱠᱷᱟᱱ ᱚᱱᱟ ᱛᱮᱜᱮ ᱵᱚᱱ ᱪᱟᱞᱟᱣ ᱜᱚᱫᱚ-ᱟ, ᱥᱮ ᱪᱮᱫ?
ᱦᱳᱭ ᱚᱱᱟ ᱛᱮᱜᱮᱵᱚᱱ ᱪᱟᱞᱟᱜᱼᱟ ᱱᱟᱠᱷᱟᱱ, ᱟᱨᱚ ᱠᱚᱲᱟ ᱠᱚ ᱢᱮᱛᱟ ᱠᱚᱢ ᱡᱮ ᱵᱷᱟᱲᱟ ᱠᱚᱫᱚ ᱵᱟᱝ ᱞᱟᱜᱟᱜᱼᱟ ᱠᱚᱲᱟ ᱢᱟᱱᱮ ᱥᱩᱱᱩᱢ ᱠᱚᱫᱚ ᱯᱩᱨᱟ. ᱯᱷᱩᱞ ᱴᱮᱝᱠᱤ ᱫᱩᱞ ᱦᱩᱭ ᱠᱟᱱᱟ ᱟᱨᱠᱤ᱾
ᱚ ᱦᱮᱸ ᱚᱱᱟᱜᱮ ᱛᱟᱞᱦᱮ ᱦᱮᱡ ᱦᱚᱫᱚᱜ ᱛᱟᱵᱚᱱ ᱯᱮ ᱦᱤᱛᱳᱜ ᱦᱤᱛᱳᱜ ᱵᱚᱱ ᱟᱬᱜᱳᱱᱟ᱾ ᱠᱷᱮᱞ ᱦᱚᱫᱟ ᱵᱟᱠᱷᱟᱡ ᱪᱟᱞᱟᱜ ᱠᱟᱱᱟ ᱤᱠᱟᱹ ᱠᱷᱚ
ᱠᱚ ᱞᱟᱹᱭ ᱫᱟ᱾ ᱟᱹᱰᱤ ᱜᱮ ᱟᱹᱰᱤ ᱟᱹᱰᱤ ᱡᱳᱨ ᱯᱚᱨᱚᱵᱽ ᱞᱟᱜᱟᱣ ᱠᱟᱱᱟ ᱱᱤᱛᱚᱜ ᱠᱷᱟᱨ ᱤᱭᱟᱹ ᱟᱹᱭᱩᱵ ᱟᱹᱭᱩᱵ ᱜᱮ ᱵᱮᱥᱤ ᱠᱚ ᱦᱚᱲᱚᱜ ᱠᱟᱱᱟ ᱞᱟᱹᱭ ᱫᱟᱠᱚ᱾
ᱚ ᱟᱞᱮ ᱢᱟ ᱵᱟᱞᱮ ᱵᱟᱜᱟᱣ ᱵᱟᱞᱮ ᱪᱟᱞᱟᱣ ᱵᱟᱲᱟ ᱠᱟᱱᱟ ᱦᱟᱸᱜ ᱠᱷᱟᱱ ᱯᱟᱞᱮᱫ
ᱦᱚᱭ ᱟᱨ ᱟᱫᱚ ᱵᱟᱲᱟᱭᱟᱢ ᱥᱮ ᱵᱟᱝ ᱛᱟᱦᱚᱸᱞᱮ ᱚᱸᱰᱮ ᱚᱠᱟᱴᱷᱮᱱ ᱫᱩᱲᱩᱵᱽ ᱠᱟᱱᱟᱭ ᱚᱱᱟ ᱵᱟᱡᱟᱨ ᱨᱮ
ᱟᱫᱚ ᱞᱟᱦᱟ ᱛᱮ ᱪᱟᱞᱟᱣ ᱵᱟᱲᱟ ᱦᱩᱭ ᱞᱮᱱᱟ ᱛᱚ, ᱱᱤᱭᱟᱹ ᱵᱚᱪᱷᱚᱨ ᱫᱚ ᱟᱹᱣᱨᱤ ᱪᱟᱞᱟᱜ ᱦᱩᱭᱩᱜ-ᱟ᱾ ᱠᱚ ᱵᱟᱹᱭᱥᱟᱹᱣ ᱠᱟᱫᱟ ᱥᱮ ᱮᱴᱟᱜ ᱥᱮᱫ ᱨᱮ ᱦᱟᱸᱜ ᱠᱷᱟᱱ ᱚᱱᱟ ᱫᱚ ᱠᱷᱚᱵᱚᱨ ᱫᱚ ᱵᱟᱝ ᱵᱟᱲᱟᱭ
ᱚᱱᱟ ᱤᱭᱟᱹ ᱡᱟᱦᱟᱸ ᱠᱟᱞᱤ ᱢᱚᱱᱫᱤᱨ ᱴᱷᱮᱱ ᱚᱱᱟ ᱠᱟᱞᱤ ᱢᱚᱱᱫᱤᱨ ᱥᱩᱨ ᱨᱮ ᱜᱮ, ᱡᱟᱦᱟᱸ ᱠᱟᱹᱴᱤᱡ ᱦᱚᱯᱚᱱ ᱧᱚᱜ ᱜᱚ ᱦᱚᱯᱚᱱ ᱧᱚᱜ ᱫᱚ ᱵᱟᱝ ᱦᱚᱯᱚᱱᱟ ᱠᱟᱹᱴᱤᱡ ᱢᱟᱨᱟᱝ ᱧᱚᱜ ᱜᱚᱰᱟ ᱠᱟᱱ ᱜᱮᱭᱟ᱾
ᱦᱩᱸ ᱦᱩᱸ ᱚᱸᱰᱮ ᱜᱮ ᱚᱸᱰᱮ ᱜᱮ ᱛᱟᱦᱚᱸᱞᱮ ᱢᱟᱨᱮᱭᱟᱜ ᱡᱟᱭᱜᱟ ᱪᱮᱫ ᱠᱚ ᱠᱚ ᱟᱬᱜᱚ ᱠᱟᱫᱟ ᱱᱟᱣᱟ ᱡᱤᱱᱤᱥ ᱠᱚ ᱟᱬᱜᱚ ᱠᱟᱫᱟ ᱥᱮ ᱞᱟᱦᱟ ᱛᱮ ᱡᱟᱦᱟᱸ ᱠᱚ ᱟᱬᱜᱚ ᱵᱟᱲᱟᱭ ᱛᱟᱦᱮᱸᱫ ᱚᱱᱟ ᱠᱚ ᱜᱮ᱾
ᱱᱟᱣᱟ ᱡᱤᱱᱤᱥ ᱵᱚᱞᱛᱮ ᱱᱚᱝᱠᱟ ᱞᱟᱦᱟ ᱛᱮ ᱞᱮᱠᱟᱱᱟᱜ ᱫᱚ ᱡᱤᱱᱤᱥ ᱫᱚ ᱠᱚ ᱟᱬᱜᱚ ᱠᱟᱜ ᱜᱮᱭᱟ ᱟᱨ ᱱᱤᱭᱟᱹ ᱱᱤᱭᱟᱹ ᱵᱟᱨ ᱫᱚ ᱱᱟᱣᱟ ᱡᱤᱱᱤᱥ ᱢᱟᱱᱮ ᱢᱮᱫᱴᱮᱱ ᱦᱟᱝᱜᱟᱢᱟ ᱠᱚ ᱟᱬᱜᱚ ᱠᱟᱫᱟ
ᱚ ᱦᱳᱭᱳᱜ ᱠᱟᱱᱟ ᱥᱮ ᱪᱮᱫ?
ᱦᱮᱸ ᱦᱮᱸ ᱦᱮᱸ ᱦᱟᱝᱜᱟᱢᱟ ᱢᱟᱱᱮ ᱚᱱᱮ ᱮᱱᱮᱡ ᱮᱱᱮᱡ ᱰᱮᱱᱥ ᱰᱮᱱᱥ ᱯᱟᱴᱤ ᱟᱨ ᱠᱤ᱾
ᱦᱮᱸ ᱛᱤᱱ ᱜᱷᱟᱹᱲᱤᱡ ᱦᱩᱭᱩᱜ-ᱟ ᱚᱝᱠᱟ ᱢᱛᱚ ᱪᱟᱞᱟᱜ ᱦᱩᱭᱩᱜ-ᱟ ᱮᱲᱮ
ᱟᱫᱚ ᱚᱱᱟ ᱫᱚ ᱢᱟᱱᱮ ᱳᱭ ᱟᱫᱷ ᱜᱷᱚᱱᱴᱟ ᱠᱟᱛᱮᱫ ᱦᱩᱭᱩᱜ ᱠᱟᱱᱟ ᱮᱠᱫᱚᱢ ᱚᱱᱟ ᱫᱚ ᱢᱟᱱᱮ ᱠᱳᱱᱳ ᱴᱟᱭᱤᱢ ᱴᱮᱵᱤᱞ ᱫᱚ ᱵᱟᱹᱱᱩᱜ-ᱟ᱾
ᱦᱳᱭ ᱵᱟᱠᱷᱟᱱ ᱯᱟᱪᱮᱫ ᱧᱤᱫᱟᱹ ᱵᱮᱸᱜᱮᱫ ᱞᱟᱜᱟ ᱮᱸᱰᱮᱠᱷᱟᱱ ᱫᱚ ᱤᱭᱟᱹ ᱠᱚᱵᱚᱱ ᱤᱫᱤ ᱡᱚᱱᱟᱜ-ᱟ ᱛᱤᱨ ᱯᱚᱞ ᱠᱚ ᱵᱚᱱ ᱤᱫᱤᱭᱟᱜ ᱫᱟᱜ ᱢᱟᱜ ᱡᱚᱨᱚ ᱞᱮᱱᱠᱷᱟᱱ᱾
ᱵᱟᱝ ᱵᱟᱝ ᱟᱫᱷ ᱜᱷᱚᱱᱴᱟ ᱡᱟᱦᱟᱸᱢ ᱤᱱᱡᱚᱭᱟ ᱥᱮ ᱮᱠᱫᱚᱢ ᱛᱟᱜᱽᱲᱟᱢ ᱤᱱᱡᱚᱭᱟ ᱮᱠᱫᱚᱢ᱾
ᱚ ᱚᱱᱟ ᱜᱮᱛᱚ ᱦᱩᱸ᱾ ᱛᱟᱦᱚᱸᱞᱮ ᱛᱚ ᱱᱚᱣᱟ ᱵᱩᱴ ᱦᱚᱨᱚᱜ ᱠᱟᱛᱮᱜ ᱜᱮ ᱪᱟᱞᱟᱜ ᱞᱟᱜᱟᱜ-ᱟ ᱦᱟᱸᱜ ᱠᱷᱟᱱ ᱟᱵᱚᱣᱟᱜ ᱰᱮᱱᱥ ᱯᱷᱩᱴ
ᱴᱩᱢᱩᱴ ᱦᱚᱨᱚᱜ ᱠᱟᱛᱮ ᱞᱮᱠᱷᱟᱱ ᱛᱚ ᱟᱨ ᱦᱚᱸ ᱵᱷᱟᱜᱮ ᱠᱚᱜ-ᱟ ᱢᱟᱱᱮ ᱟᱹᱰᱤ ᱡᱳᱨ ᱦᱚᱲ ᱥᱮ ᱡᱩᱫᱤ ᱚᱱᱮ ᱞᱮᱵᱮᱫ ᱢᱮᱵᱮᱫ ᱠᱮᱫ ᱢᱮᱭᱟ ᱠᱚ ᱮᱸᱰᱮᱠᱷᱟᱱ ᱫᱚ ᱟᱢᱜᱮᱢ ᱞᱮᱵᱮᱫ ᱠᱚᱣᱟ ᱟᱨ ᱠᱤ᱾
ᱦᱮᱸ-ᱦᱮᱸ -ᱦᱮᱸ ᱮᱠᱫᱚᱢ᱾
ᱟᱨ ᱦᱮᱸ ᱦᱮᱸ᱾
ᱟᱞᱮ ᱦᱚᱸ ᱰᱷᱮᱨ ᱜᱮ᱾ ᱟᱞᱮ ᱦᱚᱸ ᱰᱷᱮᱨ ᱜᱮ ᱠᱚᱲᱟ ᱢᱮᱱᱟᱜ ᱠᱚᱲᱟ ᱠᱚ ᱢᱮᱱᱟᱜ ᱞᱮᱭᱟ ᱦᱟᱸᱜ ᱠᱷᱟᱱ ᱥᱟᱦᱚᱵ ᱟᱵᱚᱱ ᱛᱚ ᱯᱷᱤᱴᱯᱷᱤᱴᱤ ᱨᱮ᱾
ᱦᱮᱸ ᱦᱮᱸ ᱩᱱᱫᱚ ᱟᱨᱚ ᱱᱟᱜ ᱠᱷᱟᱡ ᱟᱨᱚ ᱢᱮᱫ ᱴᱮᱡ ᱞᱮ ᱤᱫᱤ ᱫᱚᱨᱟᱭᱟ ᱢᱤᱫ ᱴᱤᱝ ᱤᱭᱟᱹᱧ ᱯᱷᱳᱱ ᱟᱭᱟ ᱱᱟᱜ ᱠᱷᱟᱡ᱾ ᱜᱟᱛᱮ ᱠᱚᱲᱟ ᱱᱟᱜ ᱠᱷᱟᱱᱤᱧ ᱯᱷᱳᱱᱟᱭᱟ ᱟᱨ ᱢᱤᱫᱴᱮᱱ ᱱᱚᱝ ᱠᱟᱱᱟᱜ ᱜᱮ ᱢᱮᱱᱟᱜ-ᱟ᱾
ᱵᱤᱥᱤ ᱫᱚ ᱵᱟᱝ ᱛᱮᱨᱚ ᱡᱚᱱ ᱢᱮᱱᱟᱜ ᱞᱮᱭᱟ ᱥᱟᱦᱚᱵ ᱟᱵᱚᱱ ᱠᱤ ᱚᱱᱟ ᱨᱮ ᱡᱚᱛᱚ ᱮᱲᱮᱠᱷᱟᱱ ᱟᱫᱚ ᱪᱮᱫᱟᱜ ᱮᱴᱟᱜ ᱫᱚᱢ ᱤᱫᱤᱭᱟ᱾
ᱟᱫᱚ ᱛᱮᱨᱚ ᱡᱚᱱ ᱫᱚ ᱟᱨᱟᱢ ᱥᱮ ᱵᱚᱱ ᱥᱟᱦᱟᱵ-ᱟ ᱱᱟᱜᱠᱷᱟᱱ ᱢᱤᱫ ᱦᱚᱲ ᱚᱸᱰᱮ ᱡᱟᱦᱟᱸ ᱴᱷᱮᱱ ᱠᱚ ᱪᱟᱞᱟᱣ ᱡᱟᱦᱟᱸ ᱴᱷᱮᱱᱮ ᱪᱟᱞᱟᱣ ᱠᱟᱛᱮ ᱤᱭᱟᱹ ᱫᱩᱲᱩᱵ ᱠᱟᱛᱮ ᱪᱟᱞᱟᱣ ᱚᱸᱰᱮ ᱜᱮᱛᱚ ᱯᱮ ᱦᱚᱲ ᱢᱤᱫ ᱴᱷᱮᱱ ᱠᱚ ᱥᱟᱦᱚᱵ ᱠᱟᱱᱟ᱾
ᱚ ᱦᱮᱸ ᱟᱨ ᱠᱚᱲᱟ ᱜᱤᱫᱽᱨᱟᱹ ᱫᱚ ᱠᱷᱟᱱ ᱴᱷᱤᱠ ᱵᱚᱱ ᱥᱟᱦᱚᱵ ᱠᱚᱫᱚᱜ-ᱟ ᱦᱮᱸ᱾
ᱦᱮᱸ ᱦᱮᱸ ᱰᱟᱞᱟ ᱨᱮ ᱱᱟᱜ ᱠᱷᱟᱱ ᱛᱟᱦᱚᱸᱞᱮ ᱫᱚᱥ ᱡᱚᱱ ᱵᱚᱱ ᱫᱩᱲᱩᱵᱟ ᱱᱟᱜ ᱠᱷᱟᱡ᱾
ᱦᱩᱸ᱾
ᱦᱩᱸ ᱦᱩᱸ᱾
ᱛᱟᱦᱚᱸᱞᱮ᱾ ᱛᱟᱦᱚᱸᱞᱮ ᱨᱩᱣᱟᱹᱲ ᱫᱚ ᱪᱮᱫ ᱞᱮᱠᱟ ᱨᱩᱣᱟᱹᱲ ᱨᱮᱱᱟᱜ ᱴᱟᱭᱤᱢ ᱛᱤᱱᱟᱹᱜ ᱴᱟᱭᱤᱢ ᱫᱚ ᱛᱤ ᱨᱮ ᱛᱤᱱ ᱥᱮᱫ ᱵᱚᱱ ᱨᱩᱣᱟᱹᱲᱟ᱾
ᱨᱩᱣᱟᱹᱲ ᱦᱚᱸ ᱚᱱᱟ ᱛᱮᱜᱮ ᱵᱚᱱ ᱨᱩᱣᱟᱹᱲᱟ ᱱᱟᱜ ᱠᱷᱟᱡ ᱯᱷᱮᱰᱯᱷᱮᱴᱤ ᱜᱮ ᱟᱫᱚ ᱯᱩᱨᱟᱹ ᱥᱩᱱᱩᱢ ᱫᱚ ᱯᱷᱩᱞ ᱴᱮᱝᱠᱤ ᱫᱩᱞ ᱦᱳᱭ ᱠᱟᱱᱟ ᱛᱚ ᱠᱳᱱᱳ ᱪᱟᱯ ᱵᱟᱹᱱᱩᱜ ᱟᱱᱟ
ᱵᱟᱝ ᱢᱟᱱᱮ ᱴᱟᱭᱤᱢ ᱪᱮᱫ ᱞᱮᱠᱟ, ᱮᱲᱮ ᱠᱷᱟᱱ ᱫᱚ ᱚᱱᱛᱮ ᱨᱮᱵᱚᱱ ᱠᱤᱫᱩᱵᱚᱜ-ᱟ ᱥᱮ ᱚᱲᱟᱜ ᱚᱱᱛᱮ ᱨᱮ ᱜᱮ ᱵᱚᱱ ᱡᱚᱢᱟ
ᱟᱫᱚ᱾ ᱢᱮᱞᱟ ᱵᱚᱱ ᱪᱟᱞᱟᱜ ᱠᱟᱱᱟ ᱡᱚᱠᱷᱚᱱ ᱟᱫᱚ ᱢᱮᱞᱟ ᱨᱮ ᱜᱮ ᱵᱚᱱ ᱡᱚᱢᱟ ᱡᱟᱦᱟᱸ ᱟᱹᱰᱤ ᱠᱤᱪᱷᱩ ᱱᱟᱜ ᱠᱷᱟᱡ ᱯᱷᱟᱭᱤᱵᱽ ᱥᱴᱟᱨ ᱦᱳᱴᱮᱞ ᱠᱚᱨᱮᱱᱟᱜ ᱠᱷᱟᱱ ᱠᱚ ᱫᱚ ᱦᱚ ᱟᱠᱟᱫᱟ ᱛᱚ,
ᱦᱮᱸ, ᱚᱱᱟ ᱠᱟᱛᱷᱟ ᱠᱟᱱᱟ ᱰᱷᱮᱨ ᱧᱚᱜ ᱯᱚᱭᱥᱟ ᱠᱚ ᱤᱫᱤ ᱞᱟᱜᱟᱜᱼᱟ ᱥᱮ ᱪᱮᱫ?
ᱠᱚᱵᱚᱱ ᱡᱚᱢᱫᱟ ᱩᱛᱩ ᱠᱚᱵᱚᱱ ᱡᱚᱢᱫᱟ ᱛᱮᱦᱮᱧ ᱫᱚ ᱚᱱᱟ ᱥᱯᱮᱥᱟᱞ ᱠᱤᱪᱷᱩ ᱵᱚᱱ ᱡᱚᱢᱟ ᱛᱚ ᱾
ᱦᱩᱸ, ᱚᱝᱠᱟ ᱢᱚᱛᱚ ᱨᱮᱲᱮ ᱠᱷᱟᱱ ᱯᱚᱭᱥᱟ ᱤᱫᱤ ᱦᱩᱭᱩᱜᱼᱟ ᱥᱮ,
ᱦᱳᱭ ᱦᱳᱭ ᱢᱟᱱᱮ ᱚᱸᱰᱮ ᱚᱸᱰᱮ ᱜᱮ ᱡᱚᱢ ᱦᱩᱭᱩᱜᱼᱟ ᱢᱟᱱᱮ ᱠᱮᱫᱩᱜ ᱠᱟᱛᱮ ᱜᱮ ᱦᱤᱡᱩᱜ ᱦᱩᱭᱩᱜᱼᱟ ᱟᱨᱠᱤ ᱾
ᱦᱩᱸ,
ᱴᱷᱤᱠ ᱜᱮᱭᱟ ᱛᱟᱦᱞᱮ ᱱᱚᱜ-ᱚᱭ ᱛᱤᱱᱟᱹᱜ ᱜᱟᱱ ᱯᱮ ᱛᱤᱭᱟᱹᱜ ᱠᱮᱫᱟ?
ᱟᱫᱚ ᱛᱤᱭᱳᱜ ᱫᱚ ᱱᱚᱜ-ᱚᱭ ᱛᱚᱞᱮ ᱩᱰᱩᱠ ᱫᱚᱞᱮ ᱩᱰᱩᱠ ᱟᱠᱟᱱᱟ ᱱᱟᱠᱷᱟᱡ ᱪᱟᱞᱟᱜ ᱠᱟᱱᱟᱞᱮ ᱱᱟᱠᱷᱟᱡ ᱟᱞᱚᱯᱮ ᱥᱮᱱᱴᱟᱨ ᱦᱟᱛᱟᱲᱟ ᱟᱞᱮ ᱞᱮ ᱪᱟᱞᱟᱜ ᱠᱟᱱᱟ᱾ ᱮᱢᱟᱜ ᱠᱷᱟᱡ,
ᱚᱱᱟ ᱜᱮ ᱮᱱᱠᱷᱱ ᱠᱚᱲᱟ ᱠᱚ ᱠᱚ ᱞᱟᱹᱭᱫᱟ ᱡᱮ ᱛᱤ ᱨᱮᱠᱚ ᱦᱤᱡᱩᱜ ᱠᱟᱱᱟ ᱵᱟᱠᱷᱟᱱ ᱵᱚᱱ ᱠᱷᱮᱞᱟ,
ᱦᱳᱭ ᱦᱳᱭ ᱟᱫᱚ ᱟᱯᱮ ᱨᱮᱱ ᱠᱚᱲᱟ ᱠᱚ ᱫᱚ ᱡᱷᱚᱛᱚ ᱠᱚ ᱨᱮᱰᱤ ᱠᱟᱱᱟ ᱥᱮ ᱪᱮᱫ ᱟᱫᱚ ᱠᱷᱮᱞ ᱠᱚ ᱟᱬᱜᱚ ᱟᱠᱟᱱᱟ?
ᱦᱮᱸ ᱥᱟᱹᱛ ᱥᱟᱹᱛ ᱫᱚᱠᱚ ᱥᱟᱹᱛ ᱟᱠᱟᱱᱟ ᱱᱚᱜᱼᱚᱭ ᱵᱟᱨ ᱦᱚᱲ ᱜᱟᱱ ᱟᱹᱣᱨᱤ ᱠᱤᱱ ᱥᱩᱛᱟᱹᱜ-ᱟ ᱟᱫᱚ ᱩᱱᱠᱤᱱ ᱫᱚᱠᱤᱱ ᱞᱟᱹᱭᱮᱫᱟ ᱦᱮᱡ ᱦᱚᱪᱚᱣᱟᱱ ᱠᱚ ᱢᱤᱫ ᱥᱟᱶᱛᱮ, ᱛᱟᱹᱭ ᱡᱩᱜ-ᱟ
ᱟᱪᱪᱷᱟ, ᱟᱫᱚ ᱟᱞᱮ ᱫᱚ ᱥᱟᱹᱛ ᱠᱟᱛᱮᱫ ᱜᱮ ᱢᱮᱱᱟᱜ ᱞᱮᱭᱟ ᱱᱟᱠᱷᱟᱡ ᱜᱟᱹᱰᱤ ᱠᱷᱚᱱᱟᱜ ᱞᱮ ᱟᱬᱜᱚᱱᱟ ᱟᱨ ᱜᱚᱰᱟ ᱨᱮ ᱞᱮ ᱟᱬᱜᱚᱱᱟ ᱾
ᱦᱩᱸ ᱚᱱᱟ ᱜᱮ
ᱛᱟᱞᱮ ᱛᱮᱦᱮᱧ ᱫᱚ ᱪᱮᱫ ᱞᱮᱠᱟ ᱢᱤᱱᱤ ᱜᱩᱞᱤ ᱥᱮ ᱵᱚᱲᱚ ᱜᱩᱞᱤ ᱜᱮᱵᱚᱱ ᱠᱷᱮᱞᱟ ᱟᱞᱮᱭᱟᱜ ᱜᱚᱰᱟ ᱨᱮᱛ ᱚ ᱜᱩᱞᱤᱢᱩᱞᱤ ᱡᱷᱚᱛᱚ ᱨᱟᱹᱯᱩᱫ ᱟᱠᱟᱱᱟ᱾
ᱟᱞᱮ ᱢᱟᱱᱮ ᱦᱟᱯ ᱜᱚᱰᱟ ᱞᱮ ᱠᱷᱮᱞ ᱠᱟᱱᱟ ᱟᱨᱠᱤ ᱥᱮᱱᱴᱟᱨ ᱜᱚᱰᱟ ᱨᱮᱱᱟᱜ ᱢᱤᱫ ᱫᱷᱟᱨᱮ ᱟᱨᱠᱤ ᱾ ᱢᱤᱱᱤ ᱜᱩᱞᱤ ᱫᱚ ᱢᱤᱱᱤ ᱜᱩᱞᱤ ᱜᱮ, ᱳᱭ ᱟᱨᱠᱤ ᱢᱟᱱᱮ ᱠᱷᱮᱞ ᱛᱮ ᱦᱩᱭᱩᱜ ᱛᱟᱞᱮ ᱢᱟ ᱚᱱᱮ ᱱᱚᱝᱠᱟ ᱾
ᱟᱪᱪᱷᱟ ᱟᱪᱪᱷᱟ, ᱟᱫᱚ ᱪᱮᱫᱠᱟ ᱠᱩᱞᱤ ᱵᱟᱲ ᱠᱚ ᱵᱟᱹᱱᱩᱜ ᱛᱮ ᱢᱮᱲᱦᱮᱫ ᱨᱮᱱᱟᱜ?
ᱢᱮᱲᱦᱮᱫ ᱨᱮᱱᱟᱜ ᱵᱟᱲ ᱫᱚ ᱢᱮᱱᱟᱜ-ᱟ ᱟᱫᱚ, ᱛᱤᱱᱟᱹᱜ ᱠᱚᱲᱟ ᱯᱮ ᱦᱤᱡᱩᱜ ᱠᱟᱱᱟ ᱡᱩᱫᱤ ᱟᱨ ᱟᱨ ᱵᱟᱨ ᱦᱚᱲ ᱜᱟᱱ ᱡᱩᱫᱤ ᱯᱮ ᱦᱮᱡ ᱠᱚᱜ-ᱟ, ᱵᱟᱹᱲᱛᱤ ᱮᱸᱰᱮ ᱠᱷᱟᱱ ᱜᱮ ᱡᱟᱱᱤᱡ ᱠᱷᱟᱱ ᱵᱚᱲᱚ ᱜᱩᱞᱤ ᱠᱷᱮᱞ ᱜᱟᱱ ᱠᱚᱜ ᱛᱟᱵᱚᱱᱟ ᱾
ᱟᱪᱪᱷ ᱟᱪᱷᱟ, ᱱᱚᱜ-ᱚᱭ ᱱᱤᱛᱚᱜ ᱵᱟᱨ ᱦᱚᱲ ᱠᱤᱱ ᱦᱮᱡ ᱮᱱ ᱛᱟᱞᱮᱭᱟ ᱩᱱ ᱠᱤᱱ ᱱᱚᱰᱮ ᱛᱟᱞᱮ ᱞᱮ ᱥᱚᱸᱜᱮ ᱛᱟᱨᱟᱭᱮᱫ, ᱠᱤᱱᱟ ᱥᱮ ᱪᱮ?
ᱦᱮᱸ, ᱛᱟᱦᱚᱞᱮ ᱦᱮᱡ ᱦᱚᱪᱚᱱ ᱯᱮ ᱛᱟᱦᱚᱞᱮ ᱵᱚᱲᱚ ᱜᱩᱞᱤ ᱜᱮ ᱠᱷᱮᱞ ᱦᱩᱭᱩᱜᱼᱟ ᱥᱮ ᱪᱮᱫ?
ᱦᱮᱸ ᱦᱮᱸ ᱵᱚᱲᱚ ᱜᱩᱞᱤ ᱛᱮᱦᱤᱧ ᱫᱚ ᱱᱟᱜ ᱠᱷᱟᱡ ᱠᱟᱹᱴᱤᱡ ᱵᱷᱟᱜᱮ ᱧᱚᱜ ᱜᱮᱵᱚᱱ ᱠᱷᱮᱞᱟ ᱫᱟᱹᱲ ᱵᱚᱱ ᱫᱟᱹᱲ ᱵᱟᱲᱟᱭᱟ ᱮᱸᱰᱮ ᱠᱷᱟᱱ ᱠᱟᱹᱴᱤᱡ ᱥᱚᱨᱤᱨ ᱨᱮ ᱡᱟᱜᱽᱞᱤᱝ ᱦᱚᱸ ᱦᱳᱭᱳᱜ ᱛᱟᱵᱚᱱᱟ ᱾
ᱦᱩᱸ, ᱮᱠᱫᱚᱢ ᱛᱟᱦᱚᱞᱮ ᱟᱨ ᱢᱤᱫᱴᱟᱝ ᱠᱟᱛᱷᱟ ᱦᱳᱭᱳᱜ ᱠᱟᱱᱟ ᱡᱮ ᱤᱭᱟᱹ ᱢᱤᱫᱥᱮᱫ ᱠᱷᱮᱞ ᱞᱮ ᱥᱟᱵ ᱠᱟᱫᱟ ᱟᱯᱮ ᱚᱸᱰᱮ ᱠᱷᱚᱱ ᱛᱟᱦᱚᱞᱮ ᱯᱮᱭᱟ ᱠᱚᱲᱟ ᱯᱮ ᱦᱮᱡ ᱫᱟᱲᱮᱭᱟᱜ-ᱟ ᱠᱤ?
ᱦᱮᱸ ᱠᱷᱮᱞ ᱠᱷᱮᱞ ᱨᱮᱱᱟᱜ ᱫᱚ ᱱᱤᱛᱚᱜ ᱫᱚ ᱱᱟᱜ ᱠᱷᱟᱡ ᱨᱚᱦᱚᱭ ᱠᱚ ᱫᱚ ᱪᱟᱵᱟ ᱦᱳᱭ ᱠᱟᱱᱟ ᱛᱚ ᱛᱟᱦᱚᱞᱮ ᱠᱷᱮᱞ ᱡᱩᱫᱤ ᱯᱮ ᱞᱟᱹᱭ ᱠᱷᱟᱱ ᱫᱚ ᱪᱟᱞᱟᱜ ᱦᱳᱭᱳᱜ-ᱟ ᱪᱮᱫᱟᱜ ᱵᱟᱝ ᱾
ᱚᱱᱟᱜᱮ ᱟᱨᱠᱤ ᱢᱟ ᱮᱰᱮᱠᱷᱟᱱ ᱥᱟᱭᱤᱰ ᱠᱷᱹᱮᱞ ᱜᱟᱱ ᱠᱚᱜ- ᱟ ᱟᱨᱠᱤ ᱢᱤᱞᱟᱹᱣ ᱠᱚᱜ ᱛᱟᱵᱚᱱᱟ ᱡᱩᱫᱤ ᱾
ᱟᱫᱚ ᱠᱚᱲᱟ ᱠᱚ ᱫᱚ ᱛᱚᱵᱮ ᱚᱱᱟ ᱤᱭᱟᱹ ᱯᱳᱞᱴᱨᱤ ᱠᱷᱮᱞ ᱫᱚ ᱵᱟᱠᱚ ᱪᱟᱞᱟᱜ ᱛᱟᱞᱮᱭᱟ ᱴᱟᱠᱟ ᱢᱟᱠᱟ ᱠᱷᱮᱞ ᱠᱷᱟᱱ ᱫᱚ ᱠᱚ ᱪᱟᱞᱟᱜ-ᱟ ᱾ ᱪᱮᱫ ᱫᱷᱟᱢᱟᱠᱟ ᱠᱷᱮᱞ ᱠᱟᱱᱟ ᱠᱤ?
ᱫᱷᱟᱢᱟᱠᱟ ᱵᱚᱥᱛᱮ ᱫᱷᱟᱢᱟᱠᱟ ᱫᱚ ᱠᱟᱱᱟ ᱟᱫᱚ ᱟᱨᱠᱤ ᱵᱷᱮᱲᱟ ᱠᱷᱮᱞ ᱠᱟᱱᱟ ᱵᱷᱮᱲᱟ ᱠᱷᱮᱞ ᱯᱮ ᱪᱟᱞᱟᱜ-ᱟ ᱥᱮ ᱵᱟᱝ ᱚᱱᱟ ᱜᱮ ᱛᱚ,
ᱵᱷᱮᱲᱟ ᱠᱷᱮᱞ ᱫᱚ ᱪᱟᱞᱟᱜ ᱦᱳᱭᱳᱜ-ᱟ ᱪᱮᱫᱟᱜ ᱵᱟᱝ ᱵᱷᱮᱲᱟ ᱡᱤᱞ ᱟᱹᱰᱤ ᱫᱤᱱ ᱠᱷᱚᱱᱟᱜ ᱟᱩᱨᱤ ᱡᱚᱢ ᱦᱳᱭᱳᱜ-ᱟ ᱾
ᱦᱩᱸ, ᱚᱱᱟᱜᱮ ᱵᱷᱟᱜᱤ ᱜᱮ ᱦᱩᱭᱩᱜ ᱠᱟᱱᱟ ᱠᱷᱮᱞ ᱫᱚ ᱵᱚᱲᱚ ᱦᱩᱸ, ᱯᱨᱟᱭᱤᱡᱽ ᱞᱟᱜᱟᱜ ᱜᱮ ᱞᱟᱜᱟᱜ-ᱟ ᱚᱝᱠᱟ ᱜᱮ ᱯᱮᱠᱴᱤᱥ ᱦᱩᱭᱩᱜ-ᱟ ᱾
ᱦᱮᱸ ᱟᱫᱚ ᱯᱷᱟᱥ ᱯᱨᱟᱭᱤᱡ ᱨᱮ ᱛᱤᱱᱟᱹᱜ ᱜᱟᱱ ᱵᱷᱮᱲᱟ ᱠᱚ ᱮᱢᱚᱜ ᱠᱟᱱᱟ ᱵᱟᱨᱭᱟ ᱯᱮᱭᱟ ᱫᱚ ᱠᱚ ᱮᱢ ᱫᱚᱨᱠᱟᱨᱚᱜ ᱠᱟᱱᱟ ᱛᱚ ᱯᱷᱟᱥᱴ
ᱦᱩᱸ, ᱵᱟ ᱯᱮᱭᱟ ᱠᱚ ᱯᱮᱭᱟ ᱠᱚ ᱞᱟᱹᱭ ᱟᱠᱟᱫᱟ ᱯᱮᱭᱟ ᱾
ᱚ ᱯᱷᱟᱥᱴ ᱯᱨᱟᱭᱤᱡ ᱨᱮ ᱜᱮ ᱯᱮᱭᱟ ᱛᱟᱦᱚᱞᱮ ᱟᱨ ᱥᱮᱠᱮᱱᱰ ᱨᱮ ᱫᱚ ᱛᱤᱱᱟᱹᱜ ᱠᱚ ᱮᱢᱚᱜ ᱠᱟᱱᱟ ᱾ ᱚ ᱟᱨ ᱩᱱ ᱠᱤᱱ ᱥᱟᱲᱜᱟᱲ ᱫᱚ ᱩᱱ ᱠᱤᱱ ᱫᱚ ᱢᱤᱫᱴᱮᱱ ᱠᱟᱛᱮᱫ ᱵᱟᱝ? ᱦᱮᱸ, ᱛᱟᱦᱚᱞᱮ ᱵᱷᱮᱲᱟ ᱵᱷᱮᱲᱟ ᱫᱚᱯᱮ ᱧᱮᱞ ᱟᱹᱜᱩ ᱟᱠᱟᱫ ᱠᱚᱣᱟ ᱥᱮ ᱵᱟᱝ ᱪᱮᱫ ᱞᱮᱠᱟᱱ ᱛᱟᱜᱽᱲᱟ ᱧᱚᱜ ᱵᱷᱮᱲᱟ ᱠᱚ ᱮᱢᱚᱜ ᱠᱟᱱᱟ ᱥᱮ ᱵᱟᱝ ᱢᱟᱱᱮ ᱫᱮᱨᱮᱧ ᱟᱹᱪᱩᱨ ᱵᱷᱮᱲᱟ ᱥᱮ ᱪᱮᱫ ᱞᱮᱠᱟᱱ ᱵᱷᱮᱲᱟ?
ᱦᱮᱸ, ᱚᱝᱠᱟ ᱟᱪᱩᱨ ᱟᱪᱩᱨ ᱠᱚᱜᱮ ᱠᱟᱱᱟ᱾ ᱠᱚᱢ ᱜᱮᱛᱮ, ᱦᱮᱸ, ᱢᱟᱨᱟᱝ ᱠᱚ ᱢᱟᱨᱟᱝ ᱜᱮᱭᱟ ᱠᱮᱴᱮᱡ ᱠᱮᱴᱮᱡ ᱛᱮᱠᱚ ᱧᱩᱨᱩ
ᱦᱮᱸ ᱦᱮᱸ ᱦᱮᱸ᱾ ᱟᱨᱚ ᱡᱩᱫᱤ ᱦᱮᱸᱫᱮ ᱧᱚᱜ ᱠᱚ ᱛᱟᱦᱮᱱᱟ ᱟᱨᱚ ᱛᱟᱜᱲᱟ ᱜᱮᱠᱚ ᱧᱮᱞᱚᱜ-ᱟ, ᱢᱟᱱᱮ ᱯᱩᱨᱟᱹ ᱠᱟᱲᱟ ᱞᱮᱠᱟ ᱠᱚ ᱧᱮᱞᱚᱜ-ᱟ᱾
ᱦᱩᱸ᱾
ᱟᱫᱚ ᱪᱮᱠ ᱠᱟ ᱦᱮᱸᱫᱮ ᱠᱚ ᱵᱟᱹᱱᱩᱜ ᱠᱚᱣᱟ ᱢᱤᱫᱴᱮᱱ ᱜᱟᱱ?
ᱦᱮᱫᱮ ᱠᱚᱫᱚ ᱵᱟᱝ ᱵᱤᱥᱟᱹ ᱦᱩᱭ ᱞᱮᱱᱟ ᱛᱚ ᱡᱷᱚᱛᱚ ᱚᱠᱟ ᱠᱷᱚᱱ ᱠᱚ ᱟᱜᱩ ᱠᱟᱜ ᱠᱚᱣᱟ᱾
ᱚ ᱚ ᱚ᱾ ᱟᱫᱚ ᱵᱷᱮᱲᱟ ᱠᱷᱮᱞ ᱫᱚ ᱯᱩᱨᱟᱹ ᱪᱟᱞᱟᱜ ᱦᱩᱭᱩᱜ-ᱟ ᱠᱳᱱᱚ ᱪᱟᱯ ᱫᱚ ᱵᱟᱹᱱᱩᱜ-ᱟ ᱱᱟᱜ ᱠᱷᱟᱡ᱾ ᱠᱚᱲᱟ ᱠᱚ ᱛᱟᱞᱦᱤᱧ ᱞᱟᱹᱭᱟ ᱠᱚ ᱠᱟᱱᱟ ᱥᱮ ᱪᱮᱫ ᱛᱤᱱᱟᱹᱜ ᱜᱟᱱ ᱚᱵᱷᱟᱚᱜ ᱠᱟᱱ ᱛᱟᱮᱭᱟ ᱞᱟᱹᱭ ᱯᱮ ᱜᱩᱞᱤ ᱢᱤᱫᱴᱮᱱ ᱚᱵᱷᱟᱵᱚᱜ ᱠᱟᱱ ᱛᱟᱯᱮᱭᱟ ᱠᱤ?
ᱠᱩᱞᱤ ᱦᱮᱸ ᱜᱩᱞᱤ ᱢᱮᱱᱟᱜ ᱠᱷᱟᱱ ᱵᱷᱟᱹᱜᱤ ᱜᱮᱛᱟᱠᱚᱣᱟ ᱟᱞᱮ ᱨᱮᱱ ᱢᱟᱱᱮ ᱩᱱᱤ ᱫᱚ ᱢᱮᱱᱟᱭ ᱫᱚ ᱢᱮᱱᱟᱭᱟ ᱢᱮᱱᱠᱷᱟᱱ ᱩᱱᱟᱹᱜ ᱤᱭᱟᱹ ᱯᱚᱠᱛᱟ ᱧᱚᱜ ᱫᱚ ᱵᱟᱝ ᱠᱟᱱ ᱛᱟᱞᱮᱭᱟᱭ᱾
ᱟᱪᱪᱷᱟ ᱟᱪᱪᱷᱟ, ᱛᱟᱦᱚᱞᱮ ᱩᱱᱤ ᱩᱱᱤ ᱢᱤᱫ ᱫᱷᱟᱣ ᱵᱟᱨ ᱯᱩᱭᱞᱳ ᱵᱚᱱ ᱥᱟᱵ ᱦᱚᱪᱚᱭᱟ ᱵᱟᱠᱷᱟᱱ ᱵᱚᱱ ᱨᱤᱯᱞᱮᱥ ᱜᱚᱫ ᱠᱟᱭᱮ ᱱᱟᱜ ᱠᱷᱟᱡ᱾ ᱦᱩᱸ ᱟᱨ ᱰᱤᱯᱷᱮᱱᱥ ᱢᱮᱱᱟᱭ ᱛᱟᱞᱮᱭᱟ ᱢᱤᱫᱴᱮᱱ ᱯᱩᱨᱟᱹ ᱨᱮ ᱢᱚᱥ ᱯᱟᱜᱽᱲᱟ ᱯᱩᱨᱟᱹ ᱩᱣᱟᱞ ᱛᱟᱦᱞᱮ ᱩᱱᱤ ᱩᱱᱤ ᱤᱫᱤᱭᱮ ᱦᱩᱭᱩᱜ-ᱟ ᱥᱮ ᱪᱮᱫ?
ᱦᱮᱸ ᱜᱟᱱᱚᱜ ᱜᱮᱭᱟ᱾
ᱟᱪᱪᱷᱟ ᱟᱪᱪᱷᱟ᱾ ᱠᱳᱱᱳ ᱪᱟᱯ ᱵᱟᱹᱱᱩᱜ-ᱟ ᱛᱟᱞᱮ ᱟᱫᱚ ᱦᱚᱸᱜ-ᱚᱭ ᱠᱚᱲᱟ ᱠᱚ ᱟᱨᱠᱤ ᱢᱟᱱᱮ ᱵᱩᱴ ᱠᱚ ᱟᱬᱜᱳ ᱦᱩᱭ ᱠᱚᱱᱟ ᱛᱚ ᱠᱚᱲᱟ ᱡᱷᱚᱛᱚ ᱠᱚᱲᱟ ᱠᱚ ᱞᱟᱹᱜᱤᱱ ᱟᱨᱠᱤ᱾ ᱟᱫᱚ ᱱᱟᱣᱟ ᱱᱟᱣᱟ ᱵᱩᱴ ᱛᱮ ᱛᱟᱜᱽᱲᱟ ᱧᱚᱜ ᱠᱚ ᱠᱷᱮᱞᱟ ᱮᱸᱰᱮᱠᱷᱟᱱ᱾
ᱦᱮᱸ, ᱛᱟᱦᱚᱞᱮ ᱪᱮᱫ ᱟᱯᱮ ᱫᱚ ᱚᱸᱰᱮ ᱠᱮᱞᱟ ᱠᱷᱱᱟᱜ ᱯᱮ ᱟᱬᱳᱣᱟ ᱠᱚ ᱠᱟᱱᱟ ᱥᱮ ᱪᱮᱫ ᱵᱩᱴ ᱠᱚᱫᱚ?
ᱦᱮᱸ ᱦᱮᱸ, ᱠᱮᱞᱟᱵ ᱠᱷᱚᱱᱟᱜ ᱜᱮ ᱟᱫᱚ ᱚᱠᱟ ᱠᱷᱚᱱᱟᱜ ᱠᱚᱲᱟ ᱠᱚᱫᱚ ᱚᱱᱠᱟ ᱫᱚ ᱱᱤᱡᱮ ᱛᱮᱫᱚ ᱵᱟᱠᱚ ᱠᱤᱨᱤᱧ ᱡᱩᱱᱤᱜᱼᱟ᱾ ᱵᱟᱢ ᱟᱬᱜᱳᱣᱟ ᱠᱚ ᱠᱷᱟᱱ ᱟᱫᱚ ᱠᱷᱮ ᱜᱚᱰᱟ ᱜᱮ ᱵᱟᱠᱚ ᱦᱤᱡᱩᱜ-ᱟ ᱱᱩᱠᱩ᱾
ᱚ ᱛᱚᱵᱮ ᱵᱷᱟᱜᱮ ᱫᱚ ᱜᱮᱝ ᱫᱚᱠᱚ ᱜᱷᱮᱢᱟ ᱧᱚᱜ ᱜᱮᱭᱟ ᱥᱮ ᱪᱮᱫ?
ᱦᱮᱸ ᱦᱮᱸ᱾ ᱟᱨ ᱪᱮᱠᱠᱟ ᱟᱯᱮ ᱫᱚ ᱱᱚᱝᱠᱟ ᱯᱩᱨᱟᱹ ᱰᱟᱭᱮᱴ ᱠᱚᱯᱮ ᱢᱮᱱᱴᱮᱱ ᱫᱟ ᱥᱮ ᱵᱟᱝ ᱠᱷᱮᱞ? ᱠᱷᱮᱞ ᱠᱚᱲᱟ ᱠᱚ ᱞᱟᱹᱜᱤᱫ?
ᱰᱟᱭᱮᱴ ᱵᱚᱞᱛᱮ ᱪᱮᱫ ᱰᱟᱭᱮᱴ ᱫᱚ ᱵᱮᱥᱤ ᱫᱤᱱ ᱵᱟᱝ ᱪᱟᱞᱟᱜ ᱠᱟᱱ ᱛᱟᱞᱮ ᱫᱚ। ᱰᱟᱭᱮᱴ ᱫᱚᱠᱚ ᱰᱟᱮᱭᱴ ᱮᱱ ᱛᱟᱞᱮᱭᱟ ᱟᱨᱚ ᱠᱤᱪᱷᱩ ᱫᱤᱱ ᱛᱮᱜᱮ ᱠᱚ ᱦᱤᱲᱤᱧ ᱜᱚᱫ ᱠᱟᱜ-ᱟ, ᱚᱱᱮ ᱚᱱᱠᱟᱱ ᱜᱤᱫᱨᱟᱹ ᱪᱮᱜ ᱤᱧ ᱞᱮᱭᱟ᱾
ᱱᱤᱛᱚᱜ ᱫᱚ ᱱᱤᱭᱟᱹ ᱥᱤᱡᱤᱱ ᱫᱚ ᱯᱩᱨᱟᱹ ᱠᱟᱹᱡᱩ ᱵᱟᱛᱟᱢ ᱠᱚ ᱪᱷᱚᱞᱟ ᱠᱚ ᱯᱩᱨᱟᱹ ᱡᱚᱢ ᱫᱚᱨᱠᱟᱨᱚᱜ ᱠᱟᱱᱟ ᱵᱟᱠᱷᱟᱱ ᱫᱚ ᱛᱟᱜᱽᱲᱟ ᱥᱟᱺᱦᱤᱡ ᱠᱷᱮᱞ ᱚᱦᱚᱢ ᱠᱷᱮᱞ ᱠᱮᱭᱟ ᱦᱟᱸᱜ ᱠᱷᱟᱡ᱾
ᱦᱩᱸ, ᱚᱱᱟ ᱜᱮ ᱠᱚᱲᱟ ᱠᱚ ᱢᱮᱛᱟ ᱠᱚ ᱦᱩᱭᱩᱜ ᱠᱟᱱᱟ ᱡᱮ ᱱᱚᱝᱠᱟ ᱱᱚᱝᱠᱟ ᱡᱚᱢ ᱯᱮ ᱱᱚᱝᱠᱟ ᱵᱮᱯᱟᱨ ᱟᱫᱚ ᱠᱚ ᱞᱟᱹᱭᱮᱫᱟ ᱱᱚᱝ ᱠᱟᱹᱢᱤ ᱥᱤᱡᱤᱱ ᱱᱤᱛᱚᱝ ᱱᱤᱛ ᱫᱚ ᱢᱮᱱᱴᱮᱱ ᱵᱟᱝ ᱜᱟᱱᱚᱜ ᱠᱟᱱᱟ᱾
ᱵᱟ ᱛᱟᱹᱣ ᱨᱮᱦᱚᱸ ᱠᱤᱪᱷᱩ ᱱᱟ ᱠᱤᱪᱷᱩ ᱱᱟᱠᱷᱟ ᱮᱢᱚᱜ-ᱟ᱾ ᱮ ᱚᱝᱠᱟ ᱫᱤᱱ ᱦᱤᱞᱳᱜ ᱜᱮ ᱢᱮᱱᱴᱮᱱ ᱦᱩᱭᱩᱜ-ᱟ ᱮᱢᱚᱱ ᱠᱳᱱᱳ ᱠᱟᱛᱷᱟ ᱫᱚ ᱵᱟᱝ ᱠᱟᱱᱟ ᱱᱟᱜ ᱠᱷᱟᱡ᱾
ᱦᱮᱸ, ᱠᱷᱮᱞ ᱛᱮ ᱯᱮᱠᱴᱤᱥ ᱛᱮ ᱠᱟᱱᱴᱤᱱᱤᱭᱩ ᱫᱚᱦᱚ ᱠᱟᱜ ᱠᱷᱟᱱ ᱜᱮ᱾
ᱦᱮᱸ ᱦᱮᱸ, ᱟᱫᱚ ᱛᱤᱱᱟᱹᱜ ᱵᱮᱲᱟ ᱯᱮ ᱯᱮᱠᱴᱤᱥ ᱫᱟ ᱵᱟᱨ ᱵᱮᱲᱟ ᱥᱮ ᱱᱚᱝᱠᱟ ᱢᱤᱫ ᱵᱮᱲᱟ ᱜᱮ?
ᱟᱫᱚ ᱵᱟᱨ ᱵᱮᱲᱟ ᱞᱮ ᱯᱮᱠᱴᱤᱥᱮᱫ ᱛᱟᱦᱮᱸᱜ ᱟᱫᱚ ᱱᱤᱛᱚᱜ ᱱᱚᱜ-ᱚᱭ ᱪᱟᱥ ᱥᱤᱡᱤᱱ ᱛᱚ ᱚᱱᱟᱛᱮ ᱢᱤᱫ ᱵᱮᱲᱟ ᱠᱟᱛᱮᱫ ᱞᱮ ᱯᱮᱠᱴᱤᱥ ᱫᱟ᱾
ᱚ ᱪᱟᱥ ᱥᱤᱡᱤᱱ ᱦᱚᱛᱮᱡ ᱛᱮ ᱵᱟᱝ? ᱟᱞᱮ ᱫᱚ ᱵᱟᱨ ᱵᱮᱲᱟ ᱜᱮᱞᱮ ᱮᱢᱟᱜ ᱠᱟᱱᱟ ᱱᱟᱜ ᱠᱷᱟᱱ ᱥᱮᱛᱟᱜ ᱨᱮ ᱪᱟᱴᱴᱟ ᱠᱷᱚᱱᱟᱜ ᱞᱮ ᱵᱮᱨᱮᱫ ᱠᱟᱱᱟ ᱵᱮᱨᱮᱫ ᱠᱟᱱᱟ ᱟᱨᱠᱤ᱾
ᱚ ᱦᱚᱸᱜ-ᱚᱭ ᱛᱚ ᱛᱟᱦᱚᱞᱮ ᱵᱷᱟᱜᱤ ᱜᱮ ᱯᱮᱠᱴᱤᱥ ᱦᱩᱭᱩᱜ ᱠᱟᱱ ᱛᱟᱯ
ᱦᱮᱸ ᱠᱚᱲᱟ ᱠᱚ ᱯᱚᱧᱪᱟᱥ ᱯᱟᱠ, ᱥᱟᱭᱤᱴ ᱯᱟᱠ ᱠᱟᱛᱮᱫ ᱠᱚ ᱫᱟᱹᱲᱟᱜ ᱠᱟᱱᱟ ᱯᱳᱭᱞᱳ ᱨᱮ, ᱛᱟᱨᱯᱚᱨᱮ, ᱟᱫᱚ ᱠᱷᱮᱞ ᱠᱚ ᱟᱨᱟᱢᱵᱚᱭᱮᱫᱟ,
ᱟᱞᱮ ᱨᱮᱱ ᱫᱚ ᱩᱱᱟ ᱵᱟᱠᱚ ᱫᱟᱹᱲ ᱫᱟᱲᱮ ᱛᱟᱞᱮᱚ ᱫᱚ ᱟᱞᱮ ᱨᱮᱱ ᱪᱚᱞᱞᱤᱥ,
ᱚ ᱪᱚᱞᱞᱤᱥ ᱵᱤᱭᱟᱞᱞᱤᱥ ᱵᱟᱝ?
ᱦᱩᱸ
ᱟᱫᱚ ᱚᱱᱠᱟ ᱟᱥᱛᱮ ᱟᱥᱛᱮ ᱛᱮ ᱱᱟᱠᱷᱟᱡ ᱦᱩᱭᱩᱜᱼᱟ, ᱟᱫᱚ ᱠᱟᱹᱢᱤ ᱞᱟᱸᱜᱟ ᱨᱮᱛᱚ᱾ ᱱᱤᱛᱚᱜ ᱫᱚ ᱱᱟᱠᱷᱟᱡ ᱪᱟᱥ ᱨᱮᱱᱟᱜ ᱦᱚᱸᱠᱚ ᱠᱷᱟᱴᱟᱜ ᱠᱟᱱᱟ ᱟᱨ ᱱᱚᱛᱮ ᱠᱷᱮᱞ ᱦᱚᱸᱠᱚ ᱠᱷᱮᱞ ᱠᱟᱱᱟ ᱥᱮ᱾
ᱦᱩᱸ
ᱦᱳᱭ ᱦᱳᱭ ᱛᱟᱦᱚᱞᱮ ᱴᱷᱤᱠ ᱜᱮᱭᱟ ᱦᱚᱸᱜᱼᱚᱭ ᱪᱟᱞᱟᱜ ᱦᱩᱭᱩᱜ ᱠᱟᱱᱟ ᱛᱟᱦᱚᱞᱮ ᱟᱯᱮᱭᱟᱜ ᱜᱚᱰᱟ ᱥᱮᱫᱜ ᱜᱮ ᱟᱫᱚ ᱨᱚᱯᱚᱲ ᱦᱩᱭᱩᱜᱼᱟ᱾ ᱥᱮ ᱪᱮᱫ? ᱠᱤ ᱛᱟᱞᱮ ᱢᱟᱫ ᱡᱷᱟᱲ ᱢᱟᱫ ᱡᱷᱟᱲ ᱨᱮᱞᱮ ᱢᱮᱱᱟᱜ ᱞᱮᱭᱟ ᱟᱫᱚ ᱚᱱᱮ ᱜᱚᱰᱟ ᱨᱮ ᱞᱮ ᱟᱬᱜᱳᱱ ᱠᱟᱱᱟ᱾
ᱚ ᱦᱮᱸ ᱚᱱᱮ ᱚᱸᱰᱮ ᱧᱮᱧᱟᱢᱚᱜ ᱠᱟᱱᱟ ᱫᱚ ᱜᱚᱰᱟ᱾
ᱦᱮᱸ ᱦᱮᱸ ᱜᱚᱰᱟ ᱧᱮᱞᱚᱜ ᱠᱟᱱᱟ ᱱᱟᱜ ᱠᱷᱟᱡ ᱥᱩᱵᱩᱡ ᱜᱮ ᱟᱹᱰᱤ ᱟᱹᱰᱤ ᱫᱤᱱ ᱱᱚᱝᱠᱟᱱᱟᱜ ᱜᱚᱰᱟᱨᱮ ᱟᱹᱣᱨᱤ ᱠᱷᱮᱞ ᱦᱩᱭᱩᱜᱼᱟ ᱱᱟᱠᱷᱟᱡ᱾ ᱵᱷᱟᱜᱤ ᱡᱚᱜ ᱛᱮᱵᱚᱱ ᱠᱷᱮᱞᱟ ᱛᱮᱦᱮᱧ, ᱦᱮᱸ ᱦᱮᱸ᱾ ᱴᱷᱤᱠ ᱜᱮᱭᱟ ᱢᱟ ᱛᱟᱦᱚᱞᱮ ᱦᱮᱸ ᱪᱟᱞᱟᱜ ᱦᱩᱭᱩᱜ ᱠᱟᱱᱟ ᱱᱚᱜᱼᱚᱭ᱾